ᱦᱮᱞᱳ ᱾
ᱦᱮᱸ ᱞᱟᱹᱭ ᱢᱮ ᱾
ᱚᱻ ᱞᱟᱹᱭᱮᱫ ᱛᱟᱦᱮᱸᱫ ᱤᱧ ᱞᱟᱹᱭᱮᱫᱟᱹᱧ ᱟᱯᱮ ᱥᱮᱫ ᱵᱚᱞ ᱮᱱᱮᱡ ᱠᱚ ᱦᱩᱭᱩᱜ ᱜᱮᱭᱟ?
ᱦᱮᱸ ᱦᱩᱭᱩᱜ ᱜᱮᱭᱟ ᱾
ᱱᱮᱛᱟᱨ ᱵᱚᱨᱥᱟ ᱫᱤᱱ ᱜᱮᱠᱚ ᱵᱚᱞ ᱠᱚ ᱮᱱᱮᱡ ᱦᱚᱪᱚᱭ ᱟᱛᱚ ᱾
ᱦᱮᱸ ᱟᱞᱮ ᱥᱮᱫ ᱫᱚ ᱦᱟᱱᱟ ᱢᱟᱨᱟᱝ ᱯᱷᱩᱴᱵᱚᱞ ᱦᱟᱱᱟ ᱢᱟᱨᱟᱝ ᱵᱚᱞ ᱠᱚ ᱮᱱᱮᱡᱼᱟ, ᱟᱯᱮ ᱥᱮᱫ ᱫᱚ?
ᱟᱞᱮ ᱥᱮᱫ ᱫᱚ ᱵᱟᱨᱭᱟ ᱜᱮ ᱦᱩᱭᱩᱜᱼᱟ ᱢᱟᱨᱟᱝ ᱵᱚᱞ ᱦᱚᱸ ᱮᱱᱮᱡ ᱦᱩᱭᱩᱜᱼᱟ, ᱟᱨ ᱦᱩᱰᱤᱧ ᱵᱚᱞ ᱦᱚᱸ ᱮᱱᱮᱡ ᱦᱩᱭᱩᱜᱼᱟ ᱾ ᱡᱟᱦᱟᱸ ᱚᱱᱟ ᱯᱷᱩᱴᱤᱱᱤᱥ ᱠᱚ ᱞᱟᱹᱭᱟ ᱾
ᱦᱮᱸ ᱾ ᱟᱫᱚ ᱚᱱᱟ ᱫᱚ ᱚᱠᱟ ᱪᱟᱸᱫᱳ ᱠᱷᱚᱱᱟᱜ ᱦᱳᱭᱳᱜᱼᱟ ᱟᱯᱮ ᱥᱮᱫ? ᱥᱮ ᱯᱚᱛᱤ ᱵᱚᱪᱷᱚᱨ ᱢᱟᱱᱮ ᱯᱚᱛᱤ ᱢᱟᱥ ᱜᱮ ᱦᱩᱭᱩᱜᱼᱟ?
ᱵᱟᱝ ᱯᱚᱛᱤ ᱢᱟᱥ ᱫᱚ ᱵᱟᱝ ᱦᱩᱭᱩᱜᱼᱟ ᱢᱤᱫᱴᱟᱝ ᱵᱚᱪᱷᱚᱨ ᱫᱤᱱ ᱨᱮ ᱫᱤᱱ ᱢᱮᱱᱟᱜᱼᱟ ᱾ ᱦᱚ ᱸ ᱤᱭᱟᱹ ᱟᱞᱮ ᱱᱚᱰᱮ ᱫᱚ ᱟᱨᱠᱤ ᱾ ᱟᱨ ᱤᱭᱟᱹ ᱱᱚᱣᱟ ᱤᱭᱟᱹ ᱥᱟᱱ ᱵᱷᱟᱫᱚᱨ ᱵᱚᱸᱜᱟ ᱚᱱᱠᱟ ᱠᱷᱚᱱ ᱜᱮᱠᱚ ᱮᱱᱮᱡ ᱦᱚᱪᱚᱭᱟᱠᱚ ᱾ ᱥᱟᱱ ᱵᱷᱟᱫᱚᱨ ᱠᱷᱚᱱ ᱾
ᱛᱤᱱᱟᱹᱜ ᱴᱤᱢᱟᱜ ᱦᱳᱭᱳᱜᱼᱟ?
ᱦᱮᱸ ᱥᱳᱞᱳ ᱴᱤ ᱴᱤᱢᱟᱜ ᱦᱳᱭᱳᱜᱼᱟ᱾
ᱦᱩ, ᱚ ᱟᱨ ᱯᱨᱟᱭᱤᱡᱽ ᱠᱚ ᱪᱮᱫ ᱯᱨᱟᱭᱤᱡᱷ ᱠᱚᱜᱮ ᱮᱢ ᱵᱮᱸ?
ᱯᱨᱟᱭᱤᱡᱽ ᱫᱚ ᱥᱩᱠᱨᱤ ᱠᱚᱦᱚᱸᱞᱮ ᱫᱟᱱ ᱠᱚ ᱜᱮᱭᱟ ᱟᱨ ᱥᱩᱠᱨᱤ ᱠᱚ ᱡᱩᱫᱤ ᱯᱟᱸᱡᱟ ᱛᱮ ᱵᱟᱝᱞᱮ ᱧᱟᱢ ᱠᱚᱣᱟ ᱛᱟᱦᱞᱮ ᱯᱚᱭᱥᱟ ᱜᱮᱞᱮ ᱫᱟᱱᱟ ᱾
ᱩᱸᱦ, ᱟᱞᱮ ᱥᱮᱫ ᱫᱚ ᱦᱳᱭᱛᱳ ᱦᱳᱭᱳᱜᱼᱟ ᱟᱹᱰᱤ ᱥᱟᱺᱜᱤᱧ ᱨᱮ ᱦᱳᱭᱳᱜᱼᱟ᱾ ᱟᱫᱚ ᱟᱞᱮ ᱚᱸᱰᱮ ᱧᱮᱞ ᱞᱮ ᱪᱟᱞᱟᱣ ᱠᱚᱜᱼᱟ ᱾
ᱚ ᱾
ᱟᱫᱚ ᱧᱮᱞ ᱠᱮ ᱠᱚᱣᱟᱞᱮ ᱟᱰᱤ ᱢᱟᱨᱟᱝ ᱢᱟᱨᱟᱝ ᱢᱟᱱᱮ ᱮᱸᱜ ᱪᱮᱜ ᱠᱚ ᱮᱢᱟᱠᱚᱜ ᱴᱨᱚᱯᱷᱤ ᱠᱚ ᱮᱢᱟ ᱠᱚ ᱯᱚᱭᱥᱟ ᱦᱚᱸ ᱫᱷᱮᱹᱨ ᱫᱷᱮᱹᱨ ᱠᱚ ᱮᱢᱟ ᱠᱚ ᱢᱤᱫ ᱞᱟᱠᱷ ᱰᱮᱹᱲ ᱞᱟᱠᱷ ᱾ ᱯᱚᱧᱪᱟᱥ ᱦᱟᱡᱟᱨ ᱦᱚᱸᱝᱠᱟ ᱠᱚ ᱮᱢᱟᱠᱚ ᱟᱨ ᱡᱷᱚᱛᱚ ᱴᱤᱠᱤᱴ ᱟᱛᱮᱫ ᱠᱚ ᱵᱚᱞᱚᱱᱟ᱾
ᱚ ᱵᱟᱝ ᱟᱞᱮ ᱱᱚᱲᱮ ᱫᱚ ᱴᱤᱠᱤᱴ ᱫᱤᱭᱮᱹ ᱫᱚ ᱵᱟᱝ ᱦᱳᱭ ᱵᱟᱲᱟ ᱟᱠᱟᱱᱟ ᱟᱞᱮ ᱱᱚᱣᱟ ᱠᱚᱨᱮ ᱫᱚ᱾ ᱚ ᱮᱢᱱᱤ ᱵᱷᱟᱠᱟ ᱰᱟᱹᱦᱤ ᱨᱮᱜᱮ ᱦᱳᱭ ᱠᱟᱱᱟ᱾ ᱟᱫᱚ ᱚᱱᱮ ᱥᱩᱠᱨᱤ ᱠᱚ ᱯᱚᱭᱥᱟ ᱠᱚᱜᱮ ᱤᱱᱟᱹ ᱠᱚᱜᱮ ᱠᱚ ᱫᱟᱱᱟ, ᱟᱨᱚᱦᱚ ᱥᱤᱢ ᱠᱚᱦᱚᱸ᱾ ᱠᱚ ᱫᱟᱢ ᱠᱚᱜᱮᱭᱟ ᱵᱚᱭᱞᱟᱨ ᱥᱤᱢ᱾
ᱚ, ᱚᱱᱟ ᱫᱚ ᱥᱩᱫᱩ ᱫᱮᱹᱠᱳ ᱠᱚ ᱦᱤᱡᱩᱜᱼᱟ ᱥᱮ ᱡᱷᱚᱛᱚ ᱨᱚᱠᱚᱢ ᱜᱮ?
ᱵᱟᱝ, ᱡᱷᱚᱛᱚ ᱨᱚᱠᱚᱢ ᱠᱚᱜᱮ ᱠᱚ ᱾
ᱚᱸᱷ-ᱟᱸ ᱾
ᱡᱷᱚᱛᱚ ᱨᱚᱠᱚᱢ ᱠᱚᱜᱮ ᱠᱚ ᱦᱤᱡᱩᱜᱼᱟ ᱫᱮᱹᱠᱳ ᱦᱚᱸ ᱦᱚᱲ ᱦᱚᱸ᱾
ᱢᱮᱧᱚᱸᱻ ᱾
ᱟᱯᱮ ᱥᱮᱫ ᱫᱚᱦ?
ᱟᱞᱮ ᱥᱮᱫ ᱫᱚᱜ ᱟᱹᱰᱤ ᱥᱟᱺᱜᱤᱧ ᱨᱮ ᱦᱳᱭᱳᱜ-ᱟ ᱛᱚ ᱚᱸᱰᱮ ᱛᱚᱞᱮ ᱪᱟᱣ ᱠᱟᱱᱟ ᱵᱤᱥᱤ ᱮᱸ ᱦᱚᱲᱟᱜ ᱴᱤᱢ ᱞᱮ ᱧᱮᱞ ᱵᱟᱲᱟᱭᱟ᱾ ᱦᱮᱸᱦ, ᱫᱮᱹᱠᱳᱣᱟᱜ ᱴᱤᱢ ᱫᱚ ᱠᱚᱢ ᱜᱮᱭᱟ ᱾
ᱚᱸ ᱾
ᱟᱨ ᱚᱸᱰᱮ ᱯᱷᱟᱭᱱᱮᱹᱞ ᱦᱚᱞᱳᱜ ᱵᱟᱹᱨᱥᱤᱧ ᱠᱟᱛᱮᱜ ᱵᱚᱞ ᱠᱷᱮᱹᱞᱳ ᱦᱳᱭᱳᱜᱼᱟ ᱛᱚ ᱟᱫᱚ ᱡᱮ ᱦᱤᱞᱳᱜ ᱯᱷᱟᱭᱞᱮᱹᱱ ᱚᱱᱟ ᱟᱹᱭᱩᱵ ᱵᱮᱲᱟ ᱫᱚ ᱚᱸᱰᱮ ᱫᱚ ᱚᱰᱜᱮᱹᱥᱴᱟᱨ ᱠᱚ ᱠᱚᱨᱟᱣ ᱟᱠᱚ ᱥᱟᱱᱛᱟᱲᱟᱜ ᱾
ᱚᱝ ᱾
ᱟᱯᱮ ᱥᱮᱫ ᱫᱚ ᱚᱨᱜᱮᱥᱴᱟᱨ ᱠᱚ ᱦᱳᱭᱳᱜ ᱟᱥᱮ ᱵᱟᱝ?
ᱟᱞᱮ ᱥᱮᱫ ᱫᱚ ᱚᱨᱠᱮᱥᱴᱟᱨ ᱫᱚ ᱵᱟᱝ ᱦᱳᱭ ᱵᱟᱲᱟ ᱟᱠᱟᱱᱟ, ᱛᱚ ᱯᱚᱨᱚᱵᱽ ᱮᱱᱮᱡ ᱠᱚ ᱦᱳᱭ ᱵᱟᱲᱟᱜ ᱜᱮᱭᱟ ᱾
ᱚ ᱟᱰᱤ ᱵᱷᱟᱜᱮᱹ ᱡᱤᱱᱤᱥ ᱟᱯᱮ ᱫᱚ-ᱯ ᱯᱮ ᱥᱟᱵ ᱫᱚᱦᱚ ᱠᱟᱫᱟ ᱾
ᱦᱮᱸ, ᱯᱚᱨᱚᱵᱽ ᱮᱱᱮᱡ ᱱᱤᱭᱟᱹ ᱯᱷᱟᱭᱞᱮᱱ ᱦᱤᱞᱳᱜ ᱫᱚ-ᱚ ᱩᱱᱞᱳᱷᱜ ᱫᱚ ᱯᱨᱟᱭᱤᱡᱽ ᱠᱚ ᱫᱟᱱ ᱛᱮᱜᱮ ᱟᱹᱭᱩᱵᱚᱜ ᱠᱟᱱᱟ ᱟᱫᱚ ᱚᱱᱟ ᱠᱷᱟᱹᱛᱤᱨ ᱩᱱᱦᱳᱞᱳᱜ ᱫᱚ ᱵᱟᱝ ᱦᱳᱭᱳᱜ-ᱟ ᱯᱚᱨᱮᱨ ᱫᱤᱱ ᱦᱤᱞᱳᱜ ᱦᱳᱭᱳᱜᱼᱟ ᱾
ᱟᱫᱚ ᱯᱚᱨᱚᱵᱽ ᱮᱱᱮᱡ ᱫᱚ ᱪᱮᱫ ᱚᱸᱰᱮ ᱫᱚ ᱡᱷᱚᱛᱚ ᱠᱚ ᱮᱱᱮᱡᱼᱟ ᱥᱮ ᱮᱠᱟᱞᱠᱟ ᱥᱟᱺᱜᱤᱧ ᱠᱷᱚᱱᱟᱜ ᱫᱚᱞ ᱠᱚ ᱠᱚ ᱦᱤᱡᱩᱜ ᱟᱠᱚ
ᱵᱟᱝ, ᱥᱟᱺᱜᱤᱧ ᱠᱷᱚᱱ ᱫᱚᱞ ᱠᱚᱠᱚ ᱦᱤᱡᱩᱜᱼᱟ᱾ ᱟᱨ ᱡᱷᱚᱛᱚ ᱮᱱᱮᱡ ᱵᱚᱞᱛᱮᱹᱦᱟᱯᱮ ᱮᱱᱮᱡ ᱠᱚ ᱥᱮᱹᱨᱮᱹᱧ ᱠᱚᱞᱮ ᱵᱟᱪᱷᱟᱣ ᱾ ᱛᱟᱨᱯᱚᱨᱮ ᱟᱫᱚ ᱡᱷᱚᱛᱚ ᱢᱤᱫ ᱥᱟᱶ ᱛᱮᱠᱚ ᱮᱱᱮᱡ ᱮᱱᱟ ᱾ ᱠᱚᱢᱯᱤᱴᱤᱥᱮᱱ ᱮᱱᱮᱡ ᱛᱚ ᱵᱟᱪᱷᱟᱣ ᱠᱚ ᱛᱮᱞᱮ ᱟᱫᱚ
ᱚ ᱵᱷᱟᱜᱮ ᱜᱮ᱾ ᱱᱚᱸᱰᱮ ᱫᱚ ᱟᱞᱮᱥᱮᱫ ᱫᱚ ᱚᱱᱮ ᱚᱨᱠᱮᱥᱴᱟᱨ ᱦᱩᱭᱩᱜᱼᱟ ᱦᱟᱸᱰᱮ ᱫᱚᱠᱚ ᱥᱮᱨᱮᱧᱟ ᱥᱴᱮᱡ ᱨᱮ ᱟᱨ ᱛᱟᱭᱚᱢ ᱞᱟᱛᱟᱨ ᱨᱮ ᱫᱚᱢᱟ ᱠᱚ ᱫᱚᱱᱟᱠᱚ ᱮᱢᱱᱤ
ᱦᱩ ᱟᱞᱮᱥᱮᱫ ᱫᱚ ᱚᱱᱠᱟ ᱫᱚ ᱵᱟᱝ᱾
ᱟᱨ ᱩᱱᱠᱩ ᱯᱚᱨᱚᱵᱽ ᱮᱟᱱᱮᱡ ᱡᱟᱦᱟᱸ ᱠᱚᱢᱯᱤᱴᱤᱥᱮᱱ ᱦᱮ ᱦᱮᱯᱨᱟᱣ ᱨᱮ ᱫᱟᱣ ᱠᱚ ᱦᱟᱢᱮᱴ ᱮᱟᱫ ᱟᱯᱮᱥᱮᱫ ᱩᱱᱠᱩ ᱟᱯᱮᱴᱷᱮᱱ ᱩᱱᱠᱩᱫ ᱛᱤᱱᱟᱹᱜ ᱜᱟᱱ ᱫᱚᱞ ᱠᱚ ᱦᱤᱡᱩᱜᱼᱟ ᱛᱤᱱᱟᱹᱜ ᱜᱟᱱ ᱫᱚᱞ ᱠᱚ ᱦᱮᱡ ᱵᱟᱲᱟ ᱟᱠᱟᱱᱟ?
ᱦᱮᱡ ᱵᱟᱲᱟ ᱟᱠᱟᱱᱟ ᱠᱚ᱾ ᱫᱚᱥ ᱵᱟᱨᱚᱴᱤ ᱜᱟᱱ ᱫᱚᱞ᱾
ᱚ ᱟᱫᱚ ᱵᱟᱪᱷᱟᱣ ᱫᱚ ᱟᱯᱮ ᱛᱮᱯᱮ ᱵᱟᱪᱷᱟᱣ ᱠᱚᱣᱟ ᱥᱮ ᱵᱟᱪᱷᱟ ᱞᱟᱹᱜᱤᱫ ᱢᱤᱫ ᱪᱟᱹᱨᱤᱭᱟᱹ ᱜᱚᱝᱠᱮ ᱠᱚᱯᱮ ᱟᱹᱜᱩ ᱠᱚᱣᱟ᱾
ᱵᱟᱝ ᱵᱟᱪᱷᱟᱣ ᱞᱟᱹᱜᱤᱫ ᱫᱚ ᱵᱤᱪᱟᱹᱨᱤᱭᱟᱹ ᱜᱚᱝᱠᱮ ᱠᱚᱞᱮ ᱟᱹᱦᱩ ᱠᱚᱣᱟ᱾ ᱟᱨ ᱟᱞᱮ ᱱᱚᱣᱟ ᱫᱷᱟᱨᱮ ᱯᱟᱥᱮ ᱠᱚᱨᱮᱱ ᱜᱮᱠᱚ ᱮᱱᱮᱡ ᱠᱚ ᱦᱤᱡᱩᱜᱼᱟ ᱛᱚ ᱟᱫᱚ ᱟᱞᱮ ᱱᱤᱡᱮ ᱵᱟᱪᱷᱟᱣ ᱞᱮᱠᱷᱟᱱ ᱦᱚᱭᱛᱚ ᱚᱠᱟ ᱞᱮᱠᱟ ᱪᱚ ᱠᱟᱹᱴᱤᱡ ᱢᱚ ᱵᱷᱟᱜᱤ ᱵᱷᱩᱜᱤ-ᱟ ᱥᱮ ᱵᱟᱹᱲᱤᱡᱚᱜ-ᱟ ᱟᱫᱚ ᱚᱱᱟᱛᱮ ᱵᱤᱪᱟᱹᱨᱤᱭᱟᱹ ᱠᱚᱞᱮ ᱟᱹᱜᱩ ᱠᱚᱣᱟ ᱩᱱᱠᱩ ᱜᱮ ᱵᱟᱪᱷᱟᱣ ᱠᱚᱜᱣᱟ ᱠᱚ᱾
ᱦᱩ ᱵᱤᱪᱟᱹᱨᱤᱭᱟᱹ ᱟᱹᱜᱩ ᱫᱚ ᱫᱚᱨᱠᱟᱨ ᱠᱟᱱᱟ᱾ ᱟᱠᱩ ᱯᱚᱨᱚᱵᱽ ᱮᱱᱮᱡ ᱠᱚᱫᱚ ᱪᱮᱫ ᱠᱚᱯᱮ ᱮᱢᱟ ᱠᱚᱣᱟ ᱡᱟᱦᱟᱸᱭ ᱠᱚ ᱯᱷᱟᱥᱴ ᱥᱮᱠᱮᱱ ᱱᱚᱜ? ᱚᱱᱟ ᱡᱮ ᱡᱛᱷᱟᱲᱚᱜ ᱠᱟᱱᱟ ᱠᱚ᱾ ᱡᱤᱛᱟᱹᱜ ᱠᱟᱱᱟ ᱠᱚ ᱡᱟᱦᱟᱸᱭ᱾
ᱟᱫᱚ ᱯᱚᱭᱥᱟ ᱠᱚᱜᱮ ᱮᱢ ᱵᱟᱲᱟ ᱦᱩᱭ ᱠᱟᱱᱟ ᱛᱚ ᱯᱷᱟᱥᱴ ᱥᱮᱠᱮᱱᱰ ᱪᱮᱫ ᱞᱮᱠᱟ ᱚᱱᱠᱟᱜᱮ ᱯᱚᱭᱥᱟ ᱠᱚ ᱢᱮᱱᱟᱜ-ᱟ ᱚᱱᱠᱟᱜᱮ ᱯᱚᱭᱥᱟ ᱠᱚᱜᱮᱞᱮ ᱮᱢ ᱵᱟᱲᱟ ᱠᱟᱜ ᱠᱚᱣᱟ᱾
ᱩᱸ
ᱟᱫᱚ ᱥᱩᱠᱨᱤ ᱠᱚ ᱮᱢ ᱠᱚ ᱞᱟᱹᱭᱟ ᱟᱫᱚ ᱚᱠᱟ ᱠᱚᱨᱮᱢ ᱧᱟᱢ ᱠᱚᱣᱟ ᱥᱩ ᱠᱨᱤ ᱦᱚᱸ ᱯᱟᱸᱡᱟ ᱛᱮ ᱵᱟᱝᱠᱚ ᱧᱟᱢ ᱞᱟᱹᱜᱤᱫᱚᱜ-ᱟ᱾ ᱟᱫᱚ ᱚᱱᱟᱛᱮ ᱯᱚᱭᱥᱟ ᱠᱚᱜᱮᱞᱮ ᱮᱢ ᱵᱟᱲᱟ ᱫᱷᱟᱱ ᱵᱟᱲᱟ ᱠᱟᱫᱟᱞᱮ ᱯᱚᱭᱥᱟ ᱜᱮ᱾
ᱥᱩᱫᱷᱩ ᱚᱱᱟ ᱜᱮᱯᱮ ᱮᱢᱟ ᱥᱮ ᱟᱨᱦᱚᱸ ᱱᱚᱣᱟ ᱤᱭᱟᱹ ᱠᱚᱦᱚᱸ ᱯᱮ ᱮᱢᱟ ᱚᱱᱟ ᱡᱟᱦᱟᱸᱪ ᱠᱚᱭ ᱵᱷᱟᱜᱮ ᱮᱱᱮᱡ ᱫᱟᱲᱮᱜ ᱠᱟᱱᱟᱭ ᱥᱮ ᱵᱷᱟᱜᱮ ᱨᱩ ᱫᱟᱲᱮᱭᱟᱜ ᱠᱟᱱᱟᱭ ᱥᱮ ᱵᱷᱟᱜᱮ ᱥᱮᱨᱮᱧ ᱫᱟᱲᱮᱭᱟᱜ ᱠᱟᱱᱟᱭ ᱚᱱᱠᱟᱱᱟᱜ ᱯᱨᱟᱭᱤᱡᱽ
ᱦᱮᱸ ᱩᱱᱠᱩᱣᱟᱜ ᱦᱚᱸ ᱩᱱᱠᱩᱣᱟᱜ ᱦᱚᱸ ᱵᱮᱥ ᱯᱨᱟᱭᱤᱡᱽ ᱛᱟᱸᱦᱮᱱᱟ᱾ ᱡᱟᱦᱟᱸᱭ ᱵᱷᱟᱜᱮ ᱥᱮᱨᱮᱧ ᱫᱟᱲᱮᱭᱟᱜᱼᱟᱭ ᱩᱱᱤ ᱢᱤᱫᱴᱟᱝ ᱛᱤᱨᱞᱟᱹ ᱦᱚᱯᱚᱱ ᱩᱱᱤ ᱦᱚᱸ ᱵᱮᱥ ᱯᱨᱟᱭᱤᱡᱽ ᱞᱮ ᱮᱢᱟᱭᱟ᱾ ᱟᱨ ᱱᱩᱠᱩ ᱵᱟᱵᱟ ᱛᱟᱠᱚ ᱦᱚᱲ ᱦᱚᱸ ᱩᱱᱠᱩ ᱡᱟᱦᱟᱸᱭ ᱠᱚ ᱵᱷᱟᱜᱤ ᱠᱚ ᱨᱩ ᱫᱟᱲᱮᱜ ᱠᱟᱱᱟ ᱱᱩᱠᱩ ᱦᱚᱞᱮ ᱮᱢᱟ ᱠᱚᱣᱟ
ᱮᱢ ᱞᱮᱠᱷᱟᱱ ᱵᱷᱟᱜᱤᱜᱼᱟ, ᱟᱨᱦᱚᱸ ᱩᱱᱠᱩ ᱨᱟᱹᱥᱠᱟᱹ ᱠᱚ ᱧᱟᱢᱟ ᱟᱨᱦᱚᱸ ᱠᱚ ᱵᱷᱟᱜᱤ ᱡᱟᱦᱟᱣ ᱛᱮᱠᱚ ᱫᱟᱥᱟᱣ ᱫᱟᱲᱮᱭᱟᱜ-ᱟ ᱚᱱᱟ ᱠᱚ ᱠᱩᱨᱩᱢᱩᱴᱩ ᱭᱟᱠᱚ ᱟᱞᱮ ᱦᱚᱸ ᱚᱝᱠ ᱚᱱᱠᱟᱜ ᱜᱮ ᱚᱱᱟ ᱵᱚᱞ ᱠᱷᱮᱞ ᱨᱮ ᱡᱟᱦᱟᱸᱭ ᱵᱷᱟᱜᱮ ᱠᱷᱮᱞ ᱫᱟᱲᱮᱭᱟᱜ ᱚᱠᱚᱭ ᱵᱮᱥᱤ ᱜᱳᱞ ᱫᱟᱲᱮᱭᱟᱜ ᱟᱭ ᱡᱚᱛᱚ ᱜᱮ ᱩᱱᱠᱩ ᱯᱨᱟᱭᱤᱡᱽ ᱟᱞᱟᱫᱟ ᱟᱞᱟᱫᱟ ᱞᱮ ᱮᱢᱟ ᱠᱚᱣᱟ ᱚᱠᱚᱭ ᱵᱷᱟᱜᱮ ᱠᱤᱯᱟᱨ ᱛᱟᱦᱮᱱᱟᱭ ᱵᱷᱟᱜᱮ ᱵᱚᱞᱮ ᱥᱟᱵ ᱫᱟᱲᱮᱭᱟᱜᱼᱟ ᱯᱷᱩᱴᱵᱚᱞ ᱠᱷᱮᱞ ᱨᱮ᱾
ᱦᱚᱝ
ᱛᱟᱦᱚᱸᱞᱮ ᱱᱮᱥ ᱫᱚ ᱛᱤᱥ ᱦᱩᱭᱩᱜ ᱛᱟᱯᱮᱭᱟ ᱵᱚᱞ ᱠᱷᱮᱞ?
ᱱᱮᱥ ᱫᱚᱻ ᱟᱹᱥᱤᱱ ᱵᱚᱸᱜᱟ ᱦᱩᱭᱩᱜ ᱛᱟᱞᱮᱭᱟ᱾
ᱟᱹᱥᱤᱱ ᱵᱚᱸᱜᱟ ᱛᱤᱱᱟᱹᱜ ᱛᱟᱹᱨᱤᱠᱷ ᱥᱮᱫ ᱛᱮ?
ᱟᱹᱥᱤᱱ ᱵᱚᱸᱜᱟ ᱚᱱᱠᱟᱻ᱾ ᱟᱴ ᱫᱚᱥ ᱛᱟᱹᱨᱤᱠᱷ ᱥᱮᱫ ᱜᱮ ᱦᱩᱭᱩᱜ ᱛᱟᱞᱮᱭᱟ ᱛᱚ, ᱦᱟᱯᱮ ᱱᱮᱥ ᱫᱚᱻ ᱾ ᱛᱤᱥ ᱠᱚᱛᱮ ᱠᱚᱻ ᱜᱚᱴᱟᱭ ᱫᱟ ᱠᱚ᱾
ᱞᱟᱹᱭ ᱟᱞᱮ ᱵᱷᱟᱫᱚᱨ ᱵᱚᱸᱜᱟ ᱚᱻ ᱵᱟᱨᱭᱟ ᱥᱚᱱᱤᱵᱟᱨ᱾ ᱫᱤᱛᱤᱭᱚ ᱥᱚᱱᱤᱵᱟᱨ ᱨᱮ ᱦᱩᱭᱩᱜ-ᱟ ᱵᱚᱞ ᱠᱷᱮᱞ᱾
ᱩ ᱟᱨᱚ ᱠᱟᱹᱴᱤᱡ ᱜᱤᱫᱽᱨᱟᱹᱣᱟᱜ ᱵᱚᱞ ᱠᱷᱮᱞ ᱫᱚ ᱵᱟᱝ ᱦᱩᱭᱩᱜ-ᱟ ᱟᱯᱮ ᱥᱮᱫ ᱫᱚ?
ᱵᱟᱝ ᱠᱟᱹᱴᱤᱡ ᱜᱤᱫᱽᱨᱟᱹᱣᱟᱜ ᱫᱚ ᱵᱟᱝ ᱦᱩᱭᱩᱜ-ᱟ ᱥᱩᱫᱩ ᱢᱟᱨᱟᱝ ᱦᱚᱲᱟᱜ ᱜᱮ ᱦᱩᱭᱩᱜ-ᱟ᱾
ᱚ ᱟᱞᱮ ᱥᱮᱫ, ᱦᱩᱭᱩᱜ-ᱟ ᱠᱟᱹᱴᱤᱡ ᱜᱤᱫᱽᱨᱟᱹᱣᱟᱜ ᱦᱚᱸ᱾ ᱚᱢᱻ ᱩᱱᱠᱩ ᱵᱚᱭᱞᱟᱴ ᱥᱤᱢ ᱠᱚ ᱫᱟᱱ ᱠᱚᱣᱟ᱾ ᱯᱷᱩᱴ ᱴᱮᱱᱤᱥ, ᱯᱷᱩᱴ ᱵᱚᱞ ᱫᱚ ᱵᱟᱝ᱾
ᱚ ᱯᱷᱩᱴ ᱴᱤᱱᱤᱥ ᱪᱮᱫ ᱞᱮᱠᱟ ᱠᱚ ᱦᱚᱲᱚᱜ-ᱟ ᱯᱷᱴ ᱴᱤᱱᱤᱥ ᱨᱮ?
ᱯᱷᱩᱴ ᱴᱤᱱᱤᱥ ᱨᱮᱫᱚ ᱥᱮᱨᱚᱠᱚᱢ ᱫᱚ ᱵᱟᱠᱚ ᱦᱚᱲᱚᱜ-ᱟ᱾ ᱯᱷᱩᱴᱵᱚᱞ ᱨᱮ ᱪᱮᱫ ᱠᱚᱟ ᱦᱚᱲᱚᱜ-ᱟ, ᱯᱷᱩᱴ ᱴᱮᱱᱤᱥ ᱨᱮᱫᱚ ᱚᱱᱠᱟ ᱫᱚ ᱵᱟᱠᱚ ᱦᱚᱲᱚᱜ-ᱟ᱾
ᱚᱸᱵᱮ ᱯᱷᱩᱴ ᱴᱮᱱᱤᱥ ᱠᱷᱮᱞ ᱛᱚ ᱟᱞᱮ ᱫᱚ ᱵᱟᱞᱮ ᱧᱮᱞ ᱠᱟᱫᱟ ᱵᱟᱞᱮᱻ ᱾ ᱵᱟᱞᱮ ᱧᱮᱞ ᱪᱟᱣ ᱠᱟᱱᱟ ᱚᱠᱟᱥᱮᱫ ᱦᱚᱸ᱾ ᱵᱟᱞᱮ ᱠᱩᱥᱤᱭᱟᱜ ᱛᱮ ᱵᱟᱞᱮ ᱪᱟᱣ ᱠᱟᱱᱟ᱾
ᱩᱻ᱾
ᱥᱩᱫᱷᱩ ᱜᱮ ᱟᱸᱡᱚᱢᱚᱜ-ᱟᱻ᱾ ᱱᱚᱸᱰᱮ ᱯᱷᱩᱴ ᱴᱮᱱᱤᱥ ᱚᱱᱟ ᱱᱟᱭᱤᱴ ᱠᱚ ᱦᱳᱭᱳᱜ-ᱟ ᱛᱚ, ᱧᱤᱫᱟᱹ ᱵᱮᱲᱟ ᱠᱚ ᱠᱷᱮᱞ ᱦᱚᱪᱚ᱾
ᱦᱮᱸ᱾
ᱟᱫᱚ ᱱᱟᱜ ᱯᱷᱩᱴ ᱵᱚᱞ ᱠᱷᱮᱞ ᱨᱮ ᱡᱟᱦᱟᱸ ᱞᱮᱠᱟ ᱟ ᱯᱷᱩᱨᱛᱤ ᱧᱟᱢᱚᱜ-ᱟ ᱯᱷᱩᱴᱵᱚᱞ ᱠᱷᱮᱞ ᱧᱮᱞ ᱨᱮ, ᱟᱭᱢᱟ ᱠᱚ ᱯᱷᱩᱴ ᱴᱮᱱᱤᱥ ᱨᱮᱫᱚ ᱚᱱᱠᱟ ᱫᱚ ᱵᱟᱝ ᱧᱟᱢᱚᱜ-ᱟ᱾
ᱦᱮᱸ ᱦᱮᱸ᱾
ᱥᱮ ᱟᱯᱮ ᱥᱮᱫ ᱫᱚ ᱵᱷᱟᱜᱮ ᱦᱩᱭᱩᱜ-ᱟ?
ᱟᱞᱮᱥᱮᱫ ᱵᱷᱟᱜᱮ ᱫᱚ ᱵᱟᱝ ᱦᱩᱭᱩᱜ-ᱟ, ᱵᱷᱟᱜᱤ ᱵᱚᱞᱛᱮ ᱪᱮᱫ ᱞᱮᱠᱟ ᱯᱷᱩᱴ ᱴᱮᱱᱤᱥ ᱫᱚ ᱟᱫᱚᱻ ᱢᱟᱱᱮ ᱵᱮᱥᱤ ᱵᱚᱭᱮᱥ ᱠᱚᱫᱚ ᱵᱟᱝᱠᱚ ᱦᱟᱛᱟᱣ ᱠᱚᱣᱟ᱾ ᱜᱤᱫᱽᱨᱟᱹ ᱜᱮ ᱠᱚ ᱮᱱᱮᱡ ᱦᱚᱪᱚ ᱠᱚᱣᱟ᱾ ᱵᱚᱭᱮᱥ ᱧᱮᱞ ᱠᱟᱛᱮᱫ ᱟᱹᱨᱠᱤ ᱚᱱᱟ ᱫᱚ ᱵᱟᱨᱚ ᱵᱚᱪᱷᱚᱨ᱾ ᱪᱮᱛᱟᱱ ᱠᱷᱚᱱ, ᱜᱤᱫᱽᱨᱟᱹ ᱠᱚ ᱮᱱᱮᱡ ᱟᱠᱚ᱾
ᱚ ᱛᱟᱦᱚᱸᱞᱮ ᱜᱤᱫᱽᱨᱟᱹ ᱠᱚᱫᱚ ᱴᱷᱤᱠ ᱜᱮᱭᱟ᱾
ᱦᱮᱸ ᱦᱮᱸ ᱯᱚᱱᱨᱚ ᱯᱚᱱᱨᱚ ᱵᱚᱪᱷᱚᱨ ᱫᱷᱟᱹᱵᱤᱡ ᱠᱚ᱾
ᱚᱱᱠᱟ ᱦᱚᱸ ᱠᱚ ᱮᱱᱮᱡ-ᱟ ᱟᱹᱨᱠᱤ ᱵᱚᱭᱚᱥ ᱠᱚ ᱧᱮᱞ ᱠᱟᱛᱮ ᱡᱮ ᱟᱹᱛᱷᱲᱤᱭᱟᱹ ᱜᱮ ᱚᱱᱠᱟ ᱫᱚ ᱵᱟᱝ ᱠᱚ ᱮᱱᱮᱡ ᱦᱚᱪᱚ ᱠᱚᱣᱟ᱾ ᱚᱱᱟ ᱠᱷᱟᱹᱛᱤᱨ ᱛᱮ ᱱᱤᱛ ᱫᱷᱟᱹᱵᱤᱡᱽ ᱱᱚᱜ-ᱚᱭ ᱛᱚ ᱵᱷᱟᱜᱮ ᱜᱮᱠᱚ ᱮᱱᱮᱡ ᱠᱟᱱᱟ᱾
ᱦᱮᱸ᱾ ᱛᱟᱦᱚᱸᱞᱮ ᱩᱱᱠᱩ᱾ ᱯᱷᱩᱴ ᱴᱤᱱᱤᱥ ᱨᱮᱫᱚ ᱞᱮᱯᱷᱟᱨᱤ ᱫᱚ ᱪᱮᱫ ᱟᱯᱮ ᱟᱛᱳ ᱨᱮᱱ ᱦᱚᱸ ᱠᱚ ᱞᱮᱯᱷᱟᱨᱤᱭᱟ ᱠᱚ ᱥᱮ ᱚᱠᱟ ᱵᱟᱭᱨᱮ ᱥᱮᱫ ᱠᱷᱟᱱ ᱠᱚ ᱟᱹᱜᱩ ᱠᱚᱣᱟ᱾
ᱵᱟᱝ, ᱟᱛᱳ ᱨᱮᱱ ᱜᱮ, ᱟᱛᱳ ᱨᱮᱱ ᱜᱮ ᱯᱷᱩᱴᱴᱤᱱᱤᱥ ᱨᱮᱫᱚ, ᱵᱟᱭᱨᱮ ᱠᱷᱚᱱ ᱫᱚ ᱵᱟᱝ ᱠᱚ ᱟᱹᱜᱩ ᱠᱚᱣᱟ᱾
ᱟᱻ ᱟᱞᱮ ᱡᱟᱦᱟᱸ ᱨᱮᱞᱮ ᱪᱟᱞᱟᱜᱼᱟ ᱚᱸᱰᱮ ᱫᱚ ᱟᱹᱰᱤ ᱥᱟᱺᱜᱤᱧ ᱥᱟᱺᱤᱧ ᱠᱷᱚᱱ ᱠᱚ ᱟᱹᱜᱩ ᱠᱚᱣᱟ ᱞᱮᱠᱷᱞᱤ ᱠᱚ᱾
ᱦᱮᱸ, ᱟᱨ ᱡᱟᱦᱟᱸ ᱱᱚᱣᱟ ᱤᱭᱟᱹ ᱯᱷᱩᱴᱵᱚᱞ ᱞᱮ ᱮᱱᱮᱡ ᱦᱚᱪᱚᱭᱟ, ᱩᱱᱫᱚ ᱞᱮᱯᱷᱟᱨᱤ ᱞᱮ ᱟᱹᱜᱩ ᱠᱚᱣᱟ, ᱟᱹᱛᱩ ᱨᱮᱱ ᱫᱚ ᱵᱟᱝᱠᱚ ᱮᱱᱮᱡ ᱦᱚᱪᱚ ᱠᱚᱣᱟ᱾
ᱞᱟᱹᱭ ᱟᱞᱮ ᱯᱮ ᱪᱟᱜ ᱟᱞᱮ ᱱᱮᱥ ᱫᱚ᱾
ᱦᱮᱸ ᱡᱚᱠᱷᱚᱱ ᱦᱳᱭᱳᱜ ᱛᱟᱞᱮᱭᱟ ᱞᱮ ᱞᱟᱹᱭ ᱟᱯᱮᱭᱟᱞᱮ, ᱯᱷᱳᱱ ᱛᱮᱞᱮ ᱵᱟᱲᱟᱭ ᱦᱚᱪᱚ ᱯ -ᱯᱮᱭᱟ,
ᱟᱨ ᱯᱨᱚ ᱯᱚᱨᱚᱵᱽ ᱮᱱᱮᱡ ᱨᱮ ᱪᱮᱫ ᱥᱤᱨᱯᱟᱹ ᱠᱚᱯᱮ ᱫᱚᱦᱚᱭᱮᱫᱟ ᱞᱟᱹᱭ ᱟᱞᱮᱯᱮ? ᱢᱤᱫᱴᱟᱝ ᱴᱤᱢ ᱞᱮ ᱤᱫᱤᱭᱟ, ᱯᱚᱨᱚᱵᱽ ᱮᱱᱮᱡ ᱞᱟᱹᱜᱤᱫ᱾
ᱟᱪᱪᱷᱟ ᱴᱷᱤᱠ ᱜᱮᱭᱟ, ᱞᱟᱹᱭ ᱟᱯᱮ ᱭᱟᱞᱮ᱾
ᱟᱨ ᱯᱚᱨᱚᱵᱽ ᱨᱮᱫᱚ ᱛᱤᱱ ᱦᱚᱲ ᱠᱟᱛᱮᱫ ᱠᱚ ᱛᱟᱦᱮᱱᱟ ᱱᱟᱪᱚᱱᱤᱭᱟᱹ ᱠᱚ, ᱢᱟᱹᱫᱟᱹᱲᱤᱭᱟᱹ ᱠᱚ,
ᱴᱳᱴᱟᱞ ᱯᱚᱱᱮᱨᱚ ᱯᱚᱱᱨᱚ ᱡᱚᱱ ᱮᱱᱮᱡ ᱦᱚᱲ ᱠᱚ ᱛᱟᱦᱟᱱᱟ ᱟᱨ ᱨᱩᱨᱩ ᱦᱚᱲ ᱠᱚ ᱛᱟᱦᱮᱱᱟ᱾ ᱯᱚᱸᱪᱤᱥ ᱡᱚᱱ ᱠᱚ ᱛᱟᱦᱮᱸ ᱞᱮᱱ ᱠᱷᱟᱱ ᱜᱮ, ᱯᱚᱪᱤᱥ ᱛᱤᱨᱤᱥ ᱡᱚᱱ᱾
ᱟᱻ ᱚᱠᱚᱭᱟᱜ ᱫᱚᱞ ᱵᱮᱥᱤᱜᱼᱟ, ᱩᱱᱠᱩ ᱜᱮ ᱯᱨᱟᱭᱤᱡᱽ ᱯᱮ ᱮᱢᱟ ᱠᱚᱣᱟ ᱥᱮ ᱪᱮᱫᱞᱮᱠᱟ?
ᱵᱟᱝ ᱩᱱᱠᱩ ᱫᱚ ᱵᱟ ᱢᱟ ᱛᱟᱦᱚᱞᱮ ᱱᱤᱭᱟᱹᱜᱮ ᱛᱮᱦᱤᱧ ᱫᱚᱞᱤᱧ ᱜᱚᱞᱯᱷᱚᱭᱟ, ᱫᱚᱦᱚᱭ ᱫᱟᱞᱤᱧ ᱛᱟᱦᱮᱸ᱾
ᱟᱪᱪᱷᱟ ᱴᱷᱤᱠ ᱜᱮᱭᱟ, ᱢᱟ ᱛᱟᱦᱚᱞᱮ᱾
ᱦᱮᱸ